ᱜᱚᱢᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ, ᱪᱮᱫ ᱠᱚᱵᱤᱱ ᱪᱤᱠᱟᱹ ᱵᱟᱲᱟᱭᱮᱫᱼᱟ ᱛᱚᱵᱮ?
ᱪᱮᱫ ᱦᱚ ᱵᱟᱝ ᱜᱚᱢᱠᱮ ᱱᱚᱜ-ᱚᱭ ᱫᱩᱲᱩᱵ ᱵᱟᱲᱟ ᱦᱩᱭ ᱠᱟᱱᱟ ᱚᱲᱟᱜ ᱥᱩᱨ ᱨᱮ᱾
ᱛᱟᱦᱚᱞᱮ ᱱᱤᱛᱳᱜ ᱫᱚ ᱚᱲᱟᱜ ᱠᱚᱨᱮ ᱱᱟᱯᱟᱭ ᱵᱟᱲᱟ ᱜᱮᱥᱮ ᱚᱲᱟᱜ ᱦᱚᱲ ᱠᱚᱫᱚ?
ᱱᱟᱯᱟᱭ ᱵᱟᱲᱟ ᱜᱮ ᱚᱲᱟᱜ ᱦᱚᱲ ᱠᱚ, ᱟᱹᱞᱤᱧ ᱢᱟ ᱢᱮᱥ ᱥᱮᱫ ᱨᱮ ᱢᱮᱱᱟᱜ ᱠᱟᱫ ᱞᱤᱧᱟᱹ᱾
ᱚᱲᱟᱜ ᱠᱚᱫᱚ ᱵᱟᱝ ᱵᱤᱱ ᱪᱟᱞᱟᱜᱼᱟ? ᱪᱟᱹᱥᱤ ᱡᱤᱵᱚᱱ ᱥᱮᱴᱮᱨᱮᱱ ᱛᱟᱵᱚᱱ ᱫᱚ᱾
ᱦᱮᱸ ᱜᱚᱝᱠᱮ ᱪᱟᱞᱟᱣ ᱦᱩᱭᱩᱜᱼᱟ ᱚᱲᱟᱜ ᱠᱚ ᱢᱟ᱾ ᱪᱟᱥ ᱫᱤᱱ ᱠᱚ ᱥᱮᱴᱮᱨᱚᱜ ᱠᱟᱱᱟ ᱚᱠᱚᱭ ᱪᱟᱥ ᱟᱭ᱾
ᱟᱪᱪᱷᱟ, ᱚᱱᱟ ᱦᱚᱸ ᱠᱟᱛᱷᱟ ᱠᱟᱱ ᱜᱮᱭᱟ ᱡᱮᱦᱮᱛᱩ ᱪᱟᱥᱵᱟᱥ ᱠᱚᱦᱚᱸ ᱱᱤᱡᱮᱨ ᱱᱤᱡᱮᱜᱮ ᱧᱮᱞ ᱦᱩᱭᱩᱜ ᱛᱟᱵᱚᱱᱟ ᱟᱭᱚ ᱵᱟᱵᱟ ᱠᱚ ᱦᱚᱸ ᱯᱟᱪᱮᱫ ᱠᱚ ᱥᱮ ᱪᱮᱫ ᱚᱠᱟ ᱞᱮᱠᱟ
ᱦᱮᱸ?
ᱟ ᱞᱟᱹᱭ ᱫᱟᱞᱤᱧ ᱜᱚᱢᱠᱮ ᱟᱭᱳ-ᱵᱟᱵᱟ ᱠᱚ ᱠᱟᱹᱴᱤᱡ ᱢᱟᱱᱮ ᱵᱚᱭᱚᱥᱠᱚ ᱯᱟᱪᱮ ᱡᱟᱹᱥᱛᱤᱭᱮᱱ ᱛᱟᱠᱚᱣᱟ ᱥᱮ ᱚᱠᱟᱞᱮᱠᱟ ᱢᱟᱱᱮ ᱥᱮ ᱤᱱᱠᱟᱹ ᱵᱚᱭᱚᱥ ᱠᱚ ᱫᱚ
ᱵᱚᱭᱚᱥ ᱫᱚ ᱦᱮᱸ ᱢᱚᱴᱟ-ᱢᱚᱴᱟ ᱠᱟᱹᱢᱤ ᱠᱚᱫᱚ ᱠᱚ ᱜᱟᱱ ᱫᱟᱲᱮᱭᱟᱜ ᱜᱮᱭᱟ᱾ ᱜᱚᱲᱚ ᱵᱟᱲᱟ ᱠᱚ ᱦᱩᱭᱩᱜᱼᱟ
ᱦᱮᱸ ᱜᱚᱢᱠᱮ ᱚᱱᱟ ᱢᱟ ᱠᱟᱛᱷᱟ ᱠᱟᱱ ᱜᱮᱭᱟ ᱜᱤᱫᱽᱨᱟᱹ ᱠᱳᱞᱮ ᱵᱟᱞᱮ ᱠᱷᱚᱱᱟᱜ ᱠᱚ ᱦᱟᱨᱟ ᱠᱟᱜ ᱵᱚᱱᱟ, ᱱᱤᱛᱚᱜ ᱡᱩᱫᱤ ᱵᱟᱵᱚᱱ ᱜᱚᱲᱚ ᱟᱠᱚᱣᱟ ᱟᱵᱳ ᱵᱷᱤᱛᱨᱤ ᱨᱮ ᱟᱭᱳ-ᱵᱟᱵᱟ ᱠᱚ
ᱛᱟᱦᱚᱞᱮ ᱱᱚᱝᱠᱟ ᱨᱮᱫᱚ ᱵᱟᱝ ᱜᱟᱱᱚᱜᱼᱟ ᱥᱮ
ᱚᱱᱟ ᱢᱟ ᱠᱟᱛᱷᱟ ᱠᱟᱱ ᱜᱮᱭᱟ ᱮᱜᱫᱚᱢ
ᱛᱟᱦᱞᱮ ᱚᱱᱛᱮ ᱫᱚ ᱚᱠᱟ ᱞᱮᱠᱟ ᱛᱚᱵᱮ ᱫᱟᱜᱽ ᱵᱟᱲᱟ ᱠᱚᱫᱚ
ᱫᱟᱜᱽ ᱵᱟᱲᱟ ᱠᱚᱫᱚ ᱠᱚᱢ ᱠᱚᱢ ᱧᱚᱜ ᱜᱮ ᱫᱟᱜᱽ ᱵᱟᱲᱟᱭᱮᱫᱟᱭ ᱨᱤᱢᱤᱞ ᱠᱟᱜᱼᱟᱭ ᱛᱮᱦᱮᱧ ᱢᱟ ᱛᱟᱜ ᱜᱮ ᱟᱹᱣᱨᱤ ᱫᱟᱜᱟᱭ ᱥᱮᱛᱟᱜ ᱠᱷᱚᱱᱮ ᱨᱤᱢᱤᱞᱮᱫ ᱨᱮᱦᱚ
ᱜᱚᱝᱠᱮ ᱟᱞᱮᱥᱮᱫᱱ ᱦᱚᱸ ᱨᱤᱢᱤᱞ ᱫᱚ ᱨᱤᱢᱤᱞ ᱠᱟᱜᱼᱟᱭ ᱫᱟᱜᱽ ᱜᱮ ᱵᱟᱭ ᱫᱟᱜᱽ ᱡᱟᱹᱲᱤ ᱭᱟᱞᱮ ᱠᱟᱱᱟ᱾ ᱛᱮ ᱛᱚᱞᱟ ᱠᱚᱦᱚᱸ ᱫᱟᱜᱽ ᱫᱚᱨᱠᱟᱨ ᱠᱟᱱᱟ᱾ ᱛᱚᱞᱟ ᱠᱚᱨᱮ ᱡᱩᱫᱤ ᱫᱟᱜᱽ ᱵᱟᱝ ᱛᱟᱦᱮᱱ ᱚᱱᱠᱟ ᱫᱚ ᱜᱩᱡᱩᱜᱼᱟ ᱵᱟᱝ ᱫᱚ ᱥᱮ ᱪᱮᱫ?
ᱚᱱᱠᱮ ᱛᱟᱱᱮ ᱛᱚᱞᱟ ᱠᱚᱫᱚ ᱛᱤᱱ ᱢᱟᱨᱟᱝ ᱮᱱ ᱛᱟᱯᱮᱭᱟ?
ᱛᱚᱞᱟ ᱫᱚ ᱮᱭ ᱢᱤᱫ ᱠᱟᱹᱴᱩᱠ ᱠᱷᱚᱱᱟᱜ ᱜᱮ ᱢᱟᱨᱟᱝ ᱢᱟᱨᱟᱝ ᱧᱚᱜ ᱢᱟᱱᱮ ᱢᱤᱫ ᱰᱮᱵᱽ ᱜᱟᱱ ᱢᱟᱱᱮ ᱢᱤᱫ ᱪᱩᱯᱩᱫᱽ ᱟᱹᱣᱨᱤ ᱦᱩᱭ ᱞᱮᱠᱟ ᱚᱱᱠᱟ ᱦᱟᱸᱜ ᱟᱭᱳᱼᱵᱟᱵᱟ ᱠᱚ ᱢᱮᱱ ᱫᱟ ᱡᱮ ᱱᱳᱝᱠᱟ ᱦᱟᱨᱟ ᱣᱟᱠᱟᱱᱟ᱾
ᱦᱮᱸ ᱦᱮᱸ
ᱟᱫᱚ ᱜᱚᱝᱠᱮ ᱛᱟᱱᱮ ᱟᱭᱳᱼᱵᱟᱵᱟ ᱠᱚᱫᱚ ᱚᱲᱟᱜ ᱨᱮᱜᱮ ᱥᱮ ᱚᱠᱟ ᱥᱮᱱ ᱠᱚ ᱪᱟᱞᱟᱣ ᱟᱠᱟᱱᱟ?
ᱦᱳᱸ ᱟᱭᱳᱼᱵᱟᱵᱟ ᱠᱚᱫᱚ ᱚᱲᱟᱜ ᱥᱮᱱ ᱨᱮᱜᱮ ᱢᱮᱱᱟᱜ ᱠᱚᱣᱟ ᱡᱷᱚᱛᱚ, ᱯᱷᱳᱱ ᱦᱩᱭ ᱞᱮᱱᱟ᱾
ᱛᱟᱵᱮ ᱜᱚᱝᱠᱮ ᱟᱹᱵᱤᱱ ᱫᱚ ᱚᱠᱟ ᱨᱮ ᱢᱮᱱᱟᱜ ᱵᱮᱱᱟ ᱛᱚᱵᱮ
ᱟᱹᱞᱤᱧ ᱫᱚ ᱜᱚᱝᱠᱮ ᱚᱞᱚᱜ ᱯᱟᱲᱦᱟᱣ ᱠᱷᱟᱹᱛᱤᱨ ᱢᱮᱥ ᱥᱮᱜ ᱨᱮ ᱢᱮᱱᱟᱜ ᱞᱤᱧᱟᱹ᱾
ᱛᱟᱱᱮ ᱜᱚᱝᱠᱮ ᱮᱠᱡᱟᱢ ᱠᱚᱫᱚ ᱦᱩᱭ ᱥᱟᱹᱛ ᱱᱟ ᱥᱮ ᱟᱹᱣᱨᱤ ᱜᱮ
ᱦᱮᱸ ᱜᱚᱝᱠᱮ ᱟᱭᱢᱟ ᱦᱚᱲ ᱠᱚᱣᱟᱜ ᱮᱠᱡᱟᱢ ᱠᱚ ᱪᱟᱞᱟᱜ ᱠᱟᱱ ᱜᱮᱭᱟ ᱟᱞᱮᱚ ᱠᱟᱹᱡᱽ ᱞᱟᱦᱟ ᱧᱚᱜ ᱛᱚ ᱡᱮᱦᱮᱛᱩ ᱯᱷᱳᱨ ᱤᱭᱟᱨ ᱜᱨᱮᱡᱩᱣᱮᱥᱟᱱ ᱠᱷᱟᱹᱛᱤᱨ ᱦᱮᱸ ᱛᱚ ᱞᱟᱦᱟ ᱞᱟᱦᱟ ᱟᱞᱮ ᱫᱚ ᱮᱠᱡᱟᱢ ᱠᱚ ᱦᱩᱭᱮᱱ ᱛᱟᱞᱮᱭᱟ ᱛᱟᱨᱯᱚᱨᱮ ᱥᱮᱵᱷᱮᱱ ᱮᱭᱤᱴ ᱥᱮᱢᱤᱥᱴᱟᱨ ᱠᱚ ᱛᱤ ᱞᱟᱹᱜᱤᱫ ᱵᱟᱱᱟᱨ ᱨᱮᱡᱟᱞᱴ ᱠᱚ ᱯᱟᱥ ᱠᱟᱜ ᱟᱢ ᱥᱮ ᱵᱟᱝᱟ ᱚᱱᱟ ᱠᱚ ᱧᱮᱞ ᱵᱟᱲᱟ ᱠᱟᱛᱮᱜ ᱛᱟᱯᱚᱨᱮ ᱱᱤᱡᱮ ᱠᱚ ᱵᱷᱚᱨᱛᱤ ᱦᱚᱪᱚᱼᱟ᱾
ᱟᱪᱪᱷᱟ ᱜᱚᱝᱠᱮ ᱟᱯᱮᱥᱮᱱ ᱫᱚ ᱢᱟᱱᱮ ᱪᱮᱫ ᱠᱚᱛᱮᱯᱮ ᱪᱟᱥ ᱵᱟᱥ ᱜᱮᱭᱟ? ᱢᱟᱱᱮ ᱥᱤᱭᱩᱜ ᱠᱚ ᱳᱝᱠᱟ᱾
ᱥᱤᱭᱩᱜ ᱠᱚᱫᱚ ᱰᱟᱝᱜᱽᱨᱤ ᱱᱟᱦᱮᱞ ᱠᱚᱢᱟ ᱱᱮᱛᱟᱨ ᱢᱟ ᱩᱱᱟᱹᱜ ᱢᱟ ᱵᱟᱝ ᱧᱮᱞᱚᱜ ᱠᱟᱱᱟ᱾ ᱱᱮᱛᱟᱨ ᱢᱟ ᱴᱮᱠᱴᱟᱨ ᱠᱚ ᱞᱚᱴᱟᱨ ᱠᱚ ᱟᱸ ᱯᱟᱦᱚᱨᱴᱮᱞᱟᱨ ᱠᱚ ᱚᱱᱟ ᱠᱚᱛᱮ ᱥᱤ ᱵᱟᱲᱟ ᱦᱩᱭᱩᱜ ᱠᱟᱱᱟ᱾ ᱟᱨ ᱰᱟᱝᱜᱽᱨᱤ ᱱᱟᱦᱮᱞ ᱠᱚ ᱠᱷᱩᱵ ᱠᱚᱢ ᱧᱮᱞᱚᱜ ᱠᱟᱱᱟ᱾ ᱟᱫᱚ ᱰᱟᱝᱜᱽᱨᱤ ᱱᱟᱦᱮᱞ ᱫᱚ ᱯᱟᱧᱡᱟ ᱠᱟᱛᱮᱜ ᱟᱹᱜᱩ ᱦᱩᱭᱩᱜ ᱠᱟᱱᱟ ᱡᱚᱠᱷᱚᱱ ᱚᱱᱠᱟ ᱞᱟᱹᱠᱛᱤ ᱥᱚᱢᱚᱭᱨᱮ ᱚᱱᱟ ᱡᱟᱭᱜᱟᱨᱮ ᱵᱟᱝ ᱜᱟᱱᱚᱜ ᱠᱟᱱᱟ᱾
ᱦᱮᱸ ᱜᱚᱝᱠᱮ ᱱᱤᱛᱚᱜ ᱢᱟ ᱞᱟᱹᱠᱛᱤ ᱠᱟᱱ ᱜᱮᱭᱟ ᱟᱨᱚ ᱱᱤᱛᱚᱜ ᱢᱟ ᱰᱟᱹᱝᱜᱽᱨᱤ ᱠᱚᱦᱚᱸ ᱵᱟᱝᱠᱚ ᱧᱟᱢᱚᱜ ᱠᱟᱱᱟ ᱟᱨ ᱱᱚᱛᱮ ᱥᱩᱱᱩᱢ ᱠᱚ ᱵᱟᱝ ᱵᱟᱝ ᱧᱟᱢᱚᱜ ᱠᱟᱱ ᱛᱮ ᱴᱮᱠᱴᱟᱨ ᱠᱚᱛᱮ ᱪᱮᱫ ᱮᱢ ᱥᱤ ᱦᱚᱪᱚᱭᱟ ᱯᱚᱭᱥᱟ ᱦᱚᱸ ᱟᱹᱰᱤ ᱜᱟᱱ ᱞᱟᱜᱟᱜ ᱠᱟᱱᱟ᱾
ᱦᱮᱸ
ᱜᱚᱝᱠᱮ ᱛᱟᱦᱞᱮ ᱟᱫᱚ ᱰᱟᱹᱝᱨᱤ ᱠᱚᱢᱟ ᱡᱚᱛᱚ ᱚᱲᱟᱜ ᱠᱚᱨᱮ ᱠᱚ ᱟᱹᱥᱩᱞ ᱵᱟᱲᱟ ᱟᱠᱟᱫ ᱠᱚᱜᱮᱭᱟ ᱟᱫᱚ ᱩᱱᱠᱩ ᱫᱚ ᱱᱟᱸᱜ ᱡᱮᱦᱮᱛᱩ ᱟᱠᱷᱨᱤᱧ ᱠᱚᱢᱟ ᱵᱟᱝ ᱜᱟᱱᱚᱜ ᱠᱟᱱᱟ ᱛᱟᱦᱮᱱᱟ ᱩᱱᱠᱩ ᱠᱚᱫᱚ ᱪᱮᱫ ᱵᱚᱱ ᱪᱤᱠᱟᱹᱭᱟ ᱚᱱᱟ ᱚᱲᱟᱜ ᱨᱮᱜᱮ ᱵᱚᱱ ᱫᱚ ᱠᱟᱠᱚ ᱚᱱᱠᱟ ᱜᱮ ᱥᱮ ᱠᱟᱞᱠᱟ ᱡᱟᱦᱟᱱᱟᱜ ᱵᱮᱵᱚᱥᱛᱷᱟ ᱚᱱᱠᱟ
ᱚᱱᱟ ᱜᱮᱛᱚ ᱜᱚᱝᱠᱮ ᱵᱟᱹᱞᱮᱧ ᱵᱩᱡᱽ ᱫᱟᱲᱮᱭᱟᱜ ᱠᱟᱱᱟ ᱚᱱᱟ ᱢᱟ ᱠᱚ ᱞᱟᱹᱭ ᱠᱟᱫᱟ ᱡᱮ ᱰᱟᱹᱝᱨᱤ ᱦᱳᱭ ᱟᱹᱠᱷᱨᱤᱧ ᱠᱚ ᱵᱟᱝ ᱜᱟᱱ ᱦᱟᱛᱟᱲᱚᱜᱼᱟ ᱛᱤᱱᱟᱹᱜ ᱥᱮᱨᱢᱟ ᱯᱚᱨᱮ ᱪᱚᱝ ᱟᱹᱠᱷᱨᱤᱧ ᱜᱟᱱᱚᱜ ᱟᱫᱚ ᱚᱱᱟ ᱛᱮ ᱟᱹᱞᱤᱧ ᱞᱤᱧ ᱢᱮᱱ ᱮᱫᱟ ᱡᱮ ᱪᱮᱫᱟᱜ ᱡᱮ ᱱᱚᱝᱠᱟᱱ ᱱᱤᱭᱚᱢ ᱠᱚᱠᱚ ᱟᱹᱜᱩᱭᱮᱫᱟ᱾ ᱢᱟᱱᱮ ᱟᱵᱚ ᱢᱟ ᱡᱟᱦᱟᱱ ᱡᱤᱱᱤᱥ ᱜᱮ ᱵᱮᱵᱽᱥᱟ ᱡᱤᱱᱤᱥ ᱞᱮᱠᱟ᱾ ᱟᱫᱚ
ᱚᱱᱠᱟ ᱢᱟᱱᱟᱜ ᱢᱟ
ᱦᱮᱸ ᱞᱟᱹᱭ ᱵᱤᱱ
ᱦᱮᱸ ᱜᱚᱝᱠᱮ ᱞᱟᱹᱭ ᱫᱟᱲᱮᱭᱟᱜᱼᱟ ᱞᱤᱧ ᱜᱚᱝᱠᱮ, ᱚᱱᱟ ᱢᱟ ᱠᱟᱛᱷᱟ ᱠᱟᱱ ᱜᱮ ᱠᱟᱨᱚᱱ ᱟᱵᱚ ᱢᱟ ᱯᱟᱹᱦᱤᱞ ᱠᱷᱚᱱᱟᱜ ᱜᱮ ᱰᱟᱹᱝᱨᱤ ᱢᱟ ᱦᱟᱛᱟᱣ ᱠᱚᱣᱟ ᱵᱚᱱ ᱰᱟᱝᱨᱟ ᱢᱟ ᱟᱨᱚ ᱠᱤᱪᱷᱩ ᱫᱤᱱᱜᱮ ᱜᱮ ᱟᱵᱟᱨ ᱪᱟᱥ ᱠᱚᱦᱚᱸ ᱨᱟᱠᱟᱵ ᱪᱟᱵᱟ ᱞᱮᱱᱠᱷᱟᱱ ᱜᱮ ᱟᱨᱚ ᱚᱱᱠᱟ ᱵᱚᱱ ᱟᱠᱷᱨᱤᱧ ᱠᱚᱣᱟ᱾
ᱦᱮᱸ, ᱜᱚᱝᱠᱮ ᱚᱱᱟ ᱢᱟ ᱡᱚᱛᱷᱟᱛ ᱠᱟᱛᱷᱟ ᱜᱮ᱾
ᱛᱟᱦᱚᱞᱮ ᱜᱚᱝᱠᱮ ᱚᱱᱟ ᱟᱨ ᱱᱮᱛᱟᱨ ᱡᱟᱹᱯᱩᱫ ᱫᱤᱱᱟ ᱦᱩᱲᱩ ᱦᱩᱲᱩ ᱨᱚᱦᱚᱭ ᱯᱚᱨᱮ ᱚᱱᱠᱟᱱ ᱥᱟᱨ ᱴᱟᱨ ᱠᱚ ᱪᱮᱫ ᱥᱟᱨ ᱮᱢ ᱠᱚᱯᱮ ᱞᱟᱜᱟᱣ ᱜᱮᱭᱟ ᱟᱹᱛᱩ ᱫᱤᱥᱚᱢ ᱠᱚᱨᱮ?
ᱦᱮᱸ ᱜᱚᱝᱠᱮ ᱪᱮᱫ ᱵᱤᱱ ᱞᱟᱹᱭ ᱠᱮᱫᱟ ᱵᱟᱝ ᱟᱸᱡᱚᱢ ᱴᱷᱤᱠᱟᱹ ᱞᱮᱱ ᱫᱚ?
ᱢᱮᱱ ᱫᱟᱞᱤᱧ ᱱᱚᱣᱟ ᱪᱟᱥ ᱵᱟᱥ ᱥᱤᱡᱤᱱ ᱨᱮ, ᱱᱤᱛᱚᱜ ᱢᱟ ᱦᱩᱲᱩ ᱥᱤᱡᱤᱱ ᱦᱩᱲᱩ ᱪᱟᱥ ᱵᱟᱥ ᱥᱮᱴᱮᱨᱮᱱ ᱛᱟᱵᱚᱱᱟ᱾
ᱟᱫᱚ ᱱᱤᱛᱚᱜ ᱱᱚᱝᱠᱟ ᱥᱟᱨᱟᱱ ᱢᱩᱨᱜᱟᱹᱱ ᱠᱚ ᱚᱠᱟ ᱞᱮᱠᱟ? ᱫᱤᱱ ᱚᱠᱟ ᱞᱮᱠᱟ ᱯᱮ ᱞᱟᱜᱟᱣ ᱜᱮᱭᱟ?
ᱥᱟᱨ ᱨᱟᱱ ᱠᱚ?
ᱦᱮᱸ, ᱦᱮᱸ, ᱦᱮᱸ,
ᱟᱫᱚ ᱜᱚᱝᱠᱮ ᱪᱮᱫ ᱞᱤᱧ ᱞᱟᱹᱭᱟ ᱯᱟᱦᱤᱞ ᱢᱟ ᱵᱤᱱᱟᱹ ᱥᱟᱨᱵᱟᱱ ᱛᱮᱠᱚ ᱪᱟᱥ ᱵᱟᱲᱟ ᱠᱟᱛᱮ ᱜᱮᱠᱚ ᱡᱚᱢ ᱟᱹᱜᱩ ᱟᱠᱟᱜ ᱛᱟᱵᱚᱱᱟ ᱟᱨ ᱱᱮᱛᱟᱨ ᱢᱟ ᱧᱮᱞᱚᱜ ᱠᱟᱱᱟ ᱠᱟᱹᱡ ᱛᱟᱞᱟᱝ ᱪᱟᱥ ᱢᱟᱱᱮ ᱜᱮ ᱛᱤᱡᱩ ᱵᱟᱝ ᱠᱷᱟᱱ ᱦᱟᱱᱟ ᱱᱟᱣᱟ ᱥᱟᱨ ᱨᱟᱱ ᱵᱟᱝ ᱮᱢ ᱞᱮᱠᱷᱟᱱ ᱵᱷᱟᱹᱜᱤ ᱧᱚᱜ, ᱫᱷᱚᱱ ᱫᱩᱨᱤᱵ ᱦᱚᱸ ᱵᱟᱝ ᱟᱨᱡᱟᱜ ᱠᱟᱱᱟ ᱾ ᱚᱱᱟᱛᱮ ᱥᱟᱨ ᱨᱟᱱ ᱮᱢ ᱦᱳᱭᱳᱜ ᱠᱟᱱᱟ ᱾ ᱢᱮᱱᱠᱷᱟᱱ ᱚᱱᱟ ᱛᱮᱦᱚᱸ ᱧᱮᱞᱚᱜ ᱠᱟᱱᱟ ᱜᱚᱝᱠᱮ ᱥᱟᱨ ᱨᱟᱱ ᱮᱢ ᱠᱟᱛᱮ ᱟᱹᱰᱤ ᱜᱟᱱ ᱟᱵᱚ ᱦᱚᱲᱢᱚ ᱨᱮᱱᱟᱜ ᱟᱹᱰᱤ ᱜᱟᱱ ᱠᱷᱚᱛᱤᱜ ᱠᱟᱱᱟ ᱦᱮᱸᱥᱮ ᱵᱟᱝ? ᱠᱮ ᱞᱟᱹᱭ ᱵᱮᱱ ᱥᱮ
ᱦᱮᱸ, ᱦᱮᱸ, ᱜᱚᱝᱠᱮ ᱚᱱᱟ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ᱾ ᱟᱵᱚ, ᱟᱵᱚ ᱪᱮᱫᱟᱜ ᱢᱟᱹᱱᱢᱤ ᱥᱩᱫᱷᱩ, ᱪᱮᱫᱟᱜ ᱡᱤᱵᱽ ᱡᱤᱭᱟᱹᱞᱤ ᱠᱚᱣᱟᱜ ᱟᱹᱰᱤ ᱜᱟᱱ ᱠᱚ ᱠᱷᱩᱛᱤ ᱠᱟᱱ ᱛᱮ ᱱᱤᱛᱚᱜ ᱢᱟᱱᱮ ᱟᱵᱚ ᱱᱚᱣᱟ ᱫᱷᱟᱹᱨᱛᱤ ᱯᱩᱨᱤ ᱨᱮᱜᱮ ᱟᱫ ᱥᱟᱹᱨᱤ ᱩᱛᱟᱹᱨ ᱠᱟᱱᱟ᱾
ᱦᱩᱸ, ᱦᱟᱱᱟ ᱛᱮᱞᱤᱧ ᱢᱮᱱᱟ, ᱯᱚᱨᱤᱢᱟᱱ ᱢᱚᱛᱚ ᱡᱟᱦᱟᱸ ᱠᱚ ᱡᱮᱢᱚᱱ ᱨᱟᱱ ᱠᱚ ᱵᱟᱝ ᱮᱢ ᱞᱮᱠᱷᱟᱱ ᱢᱟ, ᱛᱤᱡᱩ ᱠᱚᱦᱚᱸ ᱵᱟᱝ ᱠᱚ ᱪᱟᱞᱟᱜ-ᱟ, ᱥᱮ ᱵᱷᱟᱹᱜᱤ ᱧᱚᱜ ᱯᱷᱚᱥᱚᱞ ᱦᱚᱸ ᱵᱟᱝ ᱦᱳᱭᱳᱜᱼᱟ᱾ ᱢᱮᱱᱠᱷᱟᱱ ᱩᱱᱟᱹᱜ ᱴᱟᱜ ᱵᱚ ᱮᱢ ᱢᱟ ᱡᱟᱦᱟᱸ ᱛᱮ ᱟᱵᱚ ᱟᱵᱚᱣᱟᱜ ᱦᱚᱲᱢᱚ ᱨᱮᱱᱟᱜ ᱵᱟᱝ ᱠᱷᱚᱛᱤᱜ ᱢᱟ, ᱟᱨ ᱵᱟᱹᱲᱛᱤ ᱟᱹᱰᱤ ᱦᱚᱲ ᱠᱚ ᱵᱮᱵᱚᱦᱟᱨ ᱜᱮᱭᱟ ᱛᱚ, ᱡᱮ ᱫᱚᱢᱮ ᱟᱨᱡᱟᱣ ᱥᱟᱱᱟ ᱠᱚᱣᱟ᱾ ᱚᱱᱟ ᱠᱚ ᱡᱟᱭᱜᱟ ᱨᱮ ᱧᱮᱞ ᱠᱟᱱᱟ ᱡᱮ, ᱫᱚᱢᱮ ᱚᱱᱟ ᱤᱭᱟᱹ ᱞᱮᱱᱠᱷᱟᱱ ᱫᱚ ᱚᱱᱟ ᱡᱚ ᱦᱚᱸ ᱡᱟᱦᱟᱸ ᱦᱮᱸ, ᱦᱳᱭᱳᱜ, ᱦᱳᱲᱳ ᱦᱳᱭᱳᱜ ᱥᱮ ᱟᱱᱟᱡᱽ ᱠᱷᱚᱛᱤ ᱦᱳᱭᱳᱜ, ᱚᱱᱟ ᱨᱮᱫᱚ ᱡᱚᱢ ᱞᱮᱠᱷᱟᱱ ᱫᱚ ᱟᱵᱚ ᱦᱚᱲᱢᱚ ᱨᱮ ᱯᱨᱚᱵᱞᱮᱢ ᱵᱟᱹᱲᱛᱤ ᱧᱮᱞᱚᱜᱼᱟ᱾
ᱦᱮᱸ ᱜᱚᱢᱠᱮ ᱚᱱᱟᱛᱤᱧ ᱢᱮᱱᱫᱟ, ᱡᱮ ᱯᱟᱹᱦᱤᱞ ᱡᱮᱢᱚᱱ ᱥᱟᱨ ᱨᱟᱱ ᱟᱵᱚ ᱥᱟᱨ ᱨᱟᱱ ᱵᱚᱫᱚᱞ ᱛᱮ ᱟᱨ ᱡᱳᱭᱵᱚ ᱥᱟᱨ ᱞᱮᱠᱟᱛᱮ ᱡᱟᱦᱟᱸ ᱟᱨ ᱜᱩᱨᱤᱡ ᱠᱚᱜᱮ ᱵᱚᱱ ᱵᱮᱵᱚᱦᱟᱨ ᱛᱟᱦᱮᱸᱫ, ᱚᱱᱟ ᱠᱚᱜᱮ ᱱᱟᱯᱟᱭ ᱛᱟᱦᱮᱸ ᱠᱟᱱᱟ ᱥᱮ ᱪᱮᱫ ᱵᱤᱱ ᱢᱮᱱᱫᱟ?
ᱦᱮᱸ ᱜᱚᱢᱠᱮ ᱚᱱᱟ ᱫᱚ ᱮᱠᱫᱚᱢ ᱡᱚᱛᱷᱟᱛ ᱠᱟᱛᱷᱟ ᱠᱟᱱᱟ, ᱚᱱᱟᱛᱮ ᱧᱮᱞ ᱫᱟᱵᱤᱱ ᱛᱚ ᱱᱮᱛᱟᱨ ᱢᱟ ᱮᱸ, ᱵᱟᱠᱚ ᱢᱮᱱᱠᱟᱫᱟ, ᱯᱟᱹᱦᱤᱞ ᱦᱟᱲᱟᱢ ᱠᱚ ᱮᱠᱥᱚ ᱵᱚᱪᱷᱚᱨ ᱢᱤᱫᱥᱚ ᱠᱩᱲᱤ, ᱢᱤᱫᱥᱚ ᱛᱤᱨᱤᱥ, ᱚᱱᱠᱟ ᱠᱚ ᱵᱟᱧᱪᱟᱣᱟ ᱟᱨ ᱢᱮᱱᱠᱷᱟᱱ ᱱᱮᱛᱟᱨ ᱢᱟ ᱥᱟᱴ ᱯᱚᱪᱟᱛ ᱛᱩᱨ ᱦᱚᱸ ᱵᱟᱝ ᱪᱟᱞᱟᱜ ᱠᱟᱱᱟ ᱠᱚ ᱜᱩᱡᱩᱜ ᱠᱟᱱᱟ᱾ ᱠᱟᱨᱚᱱ ᱫᱚᱜ ᱦᱩᱭᱩᱜ ᱠᱟᱱᱟ ᱱᱚᱣᱟ ᱠᱚᱜᱮ ᱡᱮᱢᱚᱱ ᱮᱢᱚᱱ ᱟᱵᱚ ᱥᱤᱢ ᱡᱤᱞ ᱵᱚᱱ ᱡᱚᱢ ᱜᱮᱭᱟ, ᱡᱟᱦᱟᱸ ᱫᱚ ᱵᱚᱭᱞᱟᱨ ᱥᱤᱢ ᱡᱤᱞ, ᱩᱱᱠᱩ ᱢᱟᱜ ᱨᱟᱱ- ᱨᱟᱱ ᱟᱛᱮ ᱵᱤᱥᱤ ᱫᱤᱱ ᱛᱮᱦᱚᱸ ᱵᱟᱝ ᱟ ᱠᱚᱢ ᱫᱤᱱ ᱛᱮᱜᱮ ᱩᱱᱠᱩ ᱦᱟᱨᱟ ᱠᱟᱛᱮ ᱟᱵᱚ ᱴᱷᱮᱱ ᱠᱚ ᱦᱟᱡᱩᱜ ᱠᱟᱱᱟ ᱟᱨ ᱩᱱᱠᱩᱣᱟᱜ ᱡᱤᱞ ᱵᱚᱱ ᱡᱚᱢ ᱮᱫᱟ᱾ ᱚᱱᱟᱛᱮ ᱦᱚᱲᱢᱚ ᱨᱮᱱᱟᱜ ᱟᱹᱰᱤ ᱜᱟᱱᱮ ᱠᱷᱩᱛᱤ ᱭᱮᱫᱟ, ᱟᱨ ᱟᱭᱢᱟᱠ ᱨᱳᱜ ᱵᱤᱡᱤᱱ ᱠᱚ ᱧᱟᱢᱮᱫ ᱵᱚᱱᱟ ᱦᱟᱺᱲᱩ᱾
ᱛᱟᱦᱚᱞᱮ ᱜᱚᱢᱠᱮ ᱛᱟᱞᱮ ᱥᱮᱫ ᱡᱩᱭᱵᱚ ᱥᱟᱨ ᱠᱟᱛᱮ ᱜᱩᱨᱤᱡ ᱠᱚᱜᱮ ᱵᱮᱵᱦᱟᱨ ᱜᱮ, ᱵᱮᱴᱟ ᱨᱟᱸᱥᱟ ᱪᱮᱫ ᱮ ᱢᱮᱱ᱾
ᱦᱮᱸ ᱭᱟ ᱵᱮᱴᱟᱨ ᱫᱚ ᱵᱮᱴᱟᱨᱚᱜᱼᱟ ᱟᱫᱚ ᱜᱚᱢᱠᱮ ᱵᱟᱝᱠᱷᱟᱱ ᱦᱩᱲᱩ ᱟᱨ ᱦᱮᱸᱭᱮ ᱥᱩᱵᱽᱡᱤ ᱠᱚᱛᱮᱫ ᱜᱮᱵᱤᱱ ᱪᱟᱥ ᱠᱮᱛ ᱛᱮ ᱟᱯᱮ ᱚᱲᱟᱜ ᱨᱮᱯᱮ ᱡᱚᱢ ᱠᱮᱫᱟ, ᱵᱟᱝᱠᱷᱟᱱ ᱚᱱᱟ ᱟᱯᱮ ᱟᱹᱛᱩ ᱠᱚᱨᱮᱱ ᱠᱚ ᱡᱚᱢ ᱠᱮᱫᱟ, ᱢᱮᱱᱠᱷᱟᱱ ᱥᱟᱥᱟᱝ ᱠᱚ ᱢᱟᱹᱨᱤᱠ ᱠᱚ ᱦᱮᱸ ᱚ ᱵᱩᱞᱩᱝ ᱠᱚ ᱚᱱᱟ ᱠᱚᱨᱮ ᱦᱚᱸᱛᱚ ᱠᱮᱢᱤᱠᱮᱞ ᱠᱚᱠᱚ ᱢᱮᱥᱟᱜ ᱟᱜ ᱠᱟᱱ ᱫᱚ ᱜᱚᱢᱠᱮ,
ᱪᱮᱫ ᱵᱤᱱ ᱢᱮᱱᱟ ᱱᱮᱛᱟᱨ ᱢᱟ ᱡᱚᱛᱚ ᱨᱮᱜᱮ ᱾ ᱥᱩᱵᱽᱡᱤ ᱨᱮᱦᱚᱸ ᱪᱮᱫᱟᱜ ᱯᱷᱚᱞ ᱯᱟᱠᱚᱲ ᱠᱚᱨᱮ ᱦᱚᱸ ᱛᱟᱨᱯᱚᱨᱮ ᱡᱟᱦᱟᱸ ᱡᱚᱠᱟᱛ ᱡᱤᱞ ᱠᱚᱵᱚᱱ ᱡᱚᱢ ᱮᱫᱟ ᱡᱚᱢ ᱵᱷᱚᱨ ᱞᱟᱡ ᱡᱤᱞ ᱠᱚ ᱚᱱᱟ ᱠᱚᱨᱮ ᱦᱚᱸ ᱟᱹᱰᱤ ᱠᱤᱪᱷᱩ ᱥᱟᱦᱨᱟᱣ ᱢᱟᱱᱮ ᱤᱧᱡᱮᱠᱥᱳᱱ ᱠᱚ ᱮᱢ ᱵᱟᱲᱟ ᱠᱟᱛᱮ ᱡᱟᱦᱟᱸ ᱵᱚᱭᱞᱟᱨ ᱠᱚ ᱥᱟᱭᱮᱫ ᱠᱚᱛᱮ ᱵᱚᱱ ᱡᱚᱢᱮᱫ ᱠᱚᱣᱟ ᱚᱱᱟ ᱠᱚᱛᱮ ᱟᱹᱰᱤ ᱜᱟᱱ ᱦᱚᱲᱢᱚ ᱵᱟᱹᱲᱤᱡᱚᱜᱼ ᱟᱫᱚ ᱚᱱᱟ ᱚᱱᱟ ᱟᱹᱞᱤᱧᱟᱜ ᱢᱮᱱ ᱛᱮᱫᱚ ᱟᱹᱰᱤᱫᱤᱱ ᱚᱱᱠᱟᱱᱟᱜ ᱡᱩᱫᱤ ᱚᱱᱠᱟᱱᱟᱜ ᱥᱟᱨᱟᱱ ᱞᱟᱜ- ᱞᱟᱜᱟᱣ ᱡᱤᱱᱤᱥ ᱠᱚ ᱡᱩᱫᱤ ᱵᱟᱝ ᱵᱚᱱ ᱧᱩᱛᱟᱨᱟᱜᱼᱟ, ᱟᱵᱳᱣᱟᱜ ᱦᱚᱲᱢᱚ ᱜᱮ ᱱᱟᱯᱟᱭ ᱛᱟᱦᱮᱸᱱᱟ᱾
ᱦᱮᱸ ᱚᱱᱟ ᱢᱟ ᱠᱟᱛᱷᱟ ᱠᱟᱱ ᱜᱮᱭᱟ ᱢᱮᱱᱠᱷᱟᱱ ᱦᱮᱸ ᱟᱹᱵᱤᱱᱟᱜ ᱡᱟᱦᱟᱸ ᱠᱟᱛᱷᱟ ᱵᱤᱱ ᱞᱟᱹᱭ ᱦᱚᱪᱚ ᱠᱮᱫᱟ ᱡᱮ, ᱡᱳ ᱡᱳᱭ ᱵᱚᱥᱟᱨ ᱞᱟᱜᱟᱣ ᱠᱟᱛᱮ ᱦᱮᱸ ᱜᱟᱱᱚᱜᱼᱟ᱾ ᱢᱮᱸᱠᱷᱟᱱ ᱚᱱᱟ ᱠᱩᱭ ᱠᱤᱪᱷᱩᱠ ᱡᱤᱱᱤᱥ ᱠᱚᱫᱚ ᱵᱚ ᱟᱨᱡᱟᱣ ᱫᱟᱲᱮᱭᱟᱜᱼᱟ ᱢᱮᱱᱠᱷᱟᱱ, ᱥᱩᱱᱩᱢ ᱠᱚ ᱯᱚᱨᱮ ᱵᱩᱞᱩᱝ ᱠᱚ ᱚᱱᱟ ᱠᱚᱨᱮ ᱟᱨᱦᱚ ᱠᱮᱢᱤᱠᱮᱞ ᱠᱚᱠᱚ ᱢᱮᱥᱟᱭᱮᱫᱟ᱾ ᱟᱨᱦᱚ ᱟᱭᱢᱟ ᱡᱤᱱᱤᱥ ᱠᱚᱨᱮ ᱚᱸᱠᱟᱜᱮ ᱠᱤᱪᱷᱩᱠ ᱠᱮᱢᱤᱠᱮᱞ ᱠᱚ ᱢᱮᱥᱟᱜ ᱠᱟᱱᱟ, ᱚᱱᱟᱨᱮ ᱚᱱᱟᱛᱮ ᱦᱚᱲᱢᱚ ᱨᱮ ᱪᱟᱞᱟᱣ ᱞᱮᱱᱠᱷᱟᱱ ᱪᱤᱠᱟᱹᱜᱼᱟ, ᱚᱱᱟ ᱦᱚᱲᱢᱚ ᱨᱮ ᱦᱮᱸ ᱯᱚᱵᱮᱞᱮ ᱢᱟᱭ ᱛᱟᱯᱚᱨᱮ ᱡᱮᱢᱚᱱ ᱟᱨᱦᱚ ᱩᱱᱠᱩ ᱟᱵᱚ ᱵᱚ ᱚᱱᱟ ᱠᱚᱵᱚ ᱡᱚᱢ ᱠᱮᱫᱟ, ᱟᱵᱚᱨᱤᱱ ᱡᱟᱦᱟᱸᱭ ᱜᱤᱫᱽᱨᱟᱹ ᱠᱚᱠᱚ ᱦᱩᱭᱩᱜᱼᱟ, ᱩᱱᱩᱠ- ᱩᱠᱩᱣᱟᱜ ᱦᱚᱸ ᱟᱨᱦᱚᱸ ᱡᱟᱹᱥᱛᱤ ᱯᱨᱚᱵᱚᱞᱚᱢ ᱦᱩᱭᱩᱜᱼᱟ, ᱚᱱᱟ ᱠᱚ ᱡᱚᱠᱷᱚᱱ ᱵᱟᱹᱲᱛᱤ ᱚᱱᱟ ᱥᱟᱨ ᱯᱩᱨᱤ ᱵᱟᱱ ᱠᱚ ᱥᱮ ᱠᱮᱢᱤᱠᱮᱞ ᱡᱤᱱᱤᱥ ᱟᱱ ᱠᱚᱵᱚ ᱡᱚᱢᱟ, ᱟᱸ ᱚᱱᱟᱛᱮᱜ ᱢᱟᱱᱮ ᱦᱟᱝ ᱜᱤᱫᱽᱨᱟᱹ ᱟᱜ ᱟᱹᱰᱤᱜᱟᱱ ᱠᱷᱩᱛᱤᱜᱼᱟ, ᱡᱮᱢᱚᱱ ᱟᱹᱰᱤᱜᱟᱱ ᱜᱤᱫᱽᱨᱟᱹ ᱫᱚᱠᱚ ᱵᱚᱵᱟᱜ ᱜᱮᱭᱟ᱾ ᱵᱟᱠᱚ ᱨᱚᱲ ᱫᱟᱲᱮᱭᱟᱜ ᱜᱮᱭᱟ ᱠᱷᱚᱲᱫᱟᱜ ᱜᱮᱭᱟᱜ ᱠᱚ ᱚᱱᱟᱠᱚ ᱠᱟᱨᱚᱱ ᱠᱷᱟᱹᱛᱤᱨ ᱵᱮᱥᱤ᱾ ᱟᱨ ᱫᱚᱥᱟᱨ ᱠᱟᱛᱷᱟ ᱦᱩᱭᱩᱜ ᱠᱟᱱᱟ, ᱟᱨᱦᱚ ᱦᱚᱲᱢᱚ ᱵᱷᱤᱛᱤᱨ ᱠᱚᱨᱮ ᱟᱭᱢᱟ ᱡᱤᱱᱤᱥ ᱠᱚ ᱦᱩᱭ ᱭᱟᱠᱚᱣᱟ᱾ ᱩᱸ ᱡᱮᱢᱚᱱ ᱴᱤᱭᱩ ᱢᱟᱨ ᱠᱚ, ᱟᱭᱢᱟ ᱡᱤᱱᱤᱥ ᱠᱚ ᱨᱳᱜᱽ ᱵᱤᱫᱤᱱ ᱨᱮᱱᱟᱜ ᱵᱟᱹᱨᱫᱷᱤ ᱠᱟᱱ ᱜᱮ᱾ ᱟᱫᱚ ᱩᱱᱠᱩ ᱜᱤᱫᱽᱨᱟᱹ ᱦᱚᱸ ᱡᱟᱹᱥ- ᱪᱤᱫᱤᱝ, ᱰᱮᱥᱠᱤ ᱫᱤᱱ ᱫᱚ, ᱵᱟᱝᱠᱚᱜ ᱛᱟᱦᱮᱸᱱᱟ, ᱪᱮᱫᱟᱜ ᱥᱮ ᱟᱵᱚ ᱜᱮ ᱧᱮᱞ ᱫᱚᱝ ᱦᱟᱯᱲᱟᱢ ᱠᱚ ᱩᱱᱟᱹᱜ ᱫᱤᱱ ᱠᱚ ᱛᱟᱦᱮᱸ ᱭᱟᱠᱟᱱᱟ ᱟᱨ ᱱᱮᱛᱟᱨ ᱟᱵᱚᱜᱮ ᱟᱭᱳᱼᱵᱟᱵᱟ ᱠᱚ ᱥᱟᱛ ᱵᱚᱪᱷᱚᱨ ᱯᱚᱪᱷᱟᱛ ᱛᱚᱨ ᱵᱚᱪᱷᱚᱨ ᱠᱷᱟᱱ ᱜᱮ ᱵᱟᱹᱱᱩᱜ, ᱦᱮᱸᱥᱮ ᱵᱟᱝᱼᱟ, ᱜᱚᱝᱠᱮ ᱾
ᱦᱮᱸ ᱜᱚᱝᱠᱮ ᱚᱱᱟᱛᱤᱧ ᱢᱮᱱ ᱮᱫᱟ ᱠᱟᱨᱚ ᱯᱟ ᱠᱟᱨᱚᱱ ᱠᱟᱱᱟ ᱯᱟᱹᱦᱤᱞ ᱠᱚ ᱦᱟᱯᱲᱟᱢ ᱠᱚ ᱛᱟᱠᱚ ᱫᱚ ᱵᱤᱨ ᱵᱩᱨᱩ ᱨᱮᱱᱟᱜ ᱡᱟᱝ ᱯᱷᱚᱞ ᱛᱚᱜᱚ ᱚᱱᱟ ᱱᱤᱭᱟᱹ ᱡᱚᱢ ᱠᱟᱛᱮᱫ ᱱᱮ ᱟᱠᱚᱣᱟᱜ ᱦᱚᱲᱢᱚ ᱡᱮᱦᱮᱛᱩ ᱱᱟᱯᱟᱭ ᱛᱟᱦᱮᱸ ᱠᱟᱛᱮᱫ ᱟᱹᱰᱤ ᱢᱟᱱᱮ ᱥᱟᱭ ᱢᱟᱱᱮ ᱢᱤᱫᱥᱟᱭ ᱥᱮᱨᱢᱟ ᱜᱟᱱ ᱞᱮᱠᱟ ᱠᱚ ᱵᱟᱧᱪᱟᱣ ᱠᱚ ᱛᱟᱦᱮᱸ ᱠᱟᱱᱟ ᱟᱵᱚ ᱡᱩᱫᱤ ᱱᱚᱼᱚ ᱱᱚᱠᱟ ᱠᱤᱴᱱᱟᱥᱚᱠ ᱥᱟᱨ ᱠᱚ ᱤᱫᱤ ᱠᱟᱛᱮ ᱡᱩᱫᱤ ᱵᱚᱱ ᱡᱚᱢᱚᱱᱠᱟ ᱢᱮᱥᱟᱜ ᱠᱷᱟᱱ ᱢᱮᱠᱥᱤᱢᱟᱢ ᱥᱟᱴ ᱦᱚᱸ ᱵᱟᱢ ᱛᱤᱭᱩᱜ ᱫᱟᱲᱮ ᱞᱮᱠᱟ ᱜᱮ ᱥᱮ ᱪᱮᱫ
ᱦᱩᱸ
ᱟᱨ ᱦᱚᱸ ᱚᱝᱠᱟ ᱟᱯᱮ ᱥᱮᱫ ᱫᱚ ᱵᱤᱨ ᱵᱩᱨᱩ ᱠᱚᱨᱮ ᱚᱠᱟᱞ ᱞᱮᱠᱟᱱ ᱠᱟ ᱤᱭᱟᱹ ᱠᱚ ᱢᱮᱱᱟᱜ ᱠᱟᱫᱟ ᱯᱷᱚᱞᱼᱯᱷᱟᱠᱚᱲ ᱠᱚ
ᱵᱤᱨ ᱵᱩᱨᱩ ᱠᱚᱨᱮᱫᱚ ᱚᱱᱠᱟ ᱫᱚ ᱱᱮᱛᱟᱨ ᱢᱟ ᱫᱟᱨᱮ ᱠᱚᱦᱚᱸ ᱠᱚ ᱢᱟᱜᱫᱷᱤᱭᱮᱫ ᱟᱹᱞᱤᱧ ᱡᱚᱠᱷᱚᱱ ᱦᱩᱰᱤᱧ ᱞᱤᱧ ᱛᱟᱦᱮᱸ ᱠᱟᱱᱟ ᱩᱱ ᱥᱚᱢᱚᱭ ᱜᱮ ᱚᱠᱟᱨᱮ ᱵᱷᱩᱨᱞᱩ ᱵᱤᱞᱤ ᱢᱟᱨᱟᱞᱮᱡᱽ ᱵᱤᱞᱤ ᱠᱚᱜ ᱴᱩᱴᱤ ᱵᱤᱞᱤ ᱛᱟᱨᱚᱯ ᱵᱤᱞᱤ ᱛᱤᱨᱤᱞ ᱵᱤᱞᱤ ᱟᱨᱦᱚᱸ ᱮᱢᱟᱱ ᱮᱢᱟᱱ ᱚᱱᱠᱟᱱᱟᱜ ᱡᱚ ᱠᱚ ᱧᱟᱢᱚᱜ ᱠᱟᱱ ᱛᱟᱦᱮᱱᱟ
ᱜᱚᱢᱠᱮ ᱟᱯᱮ ᱥᱮᱱ ᱫᱚ ᱛᱟᱱᱮ ᱛᱟᱨᱚᱯ ᱵᱤᱞᱤ ᱛᱟᱨᱯ ᱵᱤᱞᱤ ᱜᱮᱛᱚ ᱢᱮᱱᱟᱜᱼᱟ ᱟᱥᱮ ᱵᱟᱝᱟ ᱛᱟᱨᱚᱯ ᱫᱟᱨᱮ
ᱱᱮᱛᱟᱨ ᱫᱚ ᱜᱚᱢᱠᱮ ᱪᱮᱫ ᱫᱟᱨᱮ ᱦᱚᱸ ᱚᱱᱠᱟ ᱧᱟᱢᱜᱮ ᱵᱟᱝ ᱧᱟᱢᱚᱜ ᱠᱟᱱᱟ ᱵᱤᱨ ᱥᱮᱱ ᱡᱩᱫᱤᱢ ᱪᱟᱞᱟᱜ ᱠᱷᱟᱱ ᱟᱹᱰᱤ ᱠᱚᱢ ᱩᱰᱮᱜᱮᱢ ᱧᱟᱢᱟ ᱦᱳᱭ ᱱᱚᱣᱟ ᱡᱮᱢᱚᱱ ᱛᱤᱨᱤᱞ ᱠᱚᱦᱚᱸ ᱛᱟᱨᱚᱵ ᱠᱚᱦᱚᱸ ᱦᱚᱭ ᱧᱟᱢᱟᱢ ᱡᱩᱫᱤ ᱢᱤᱫᱴᱟᱝ ᱵᱟᱨᱭᱟ ᱜᱟᱱ ᱫᱟᱨᱮ ᱢᱮᱱᱟᱜᱼᱟ ᱚᱱᱟ ᱟᱵᱟᱨ ᱯᱟᱸᱡᱟ ᱠᱟᱛᱮ ᱟᱢᱜᱤᱧ ᱡᱚᱢᱟ ᱪᱟᱞᱟᱜᱼᱟ ᱠᱤ ᱦᱮᱸᱥᱮ ᱵᱟᱝ ᱚᱱᱠᱟ ᱞᱟᱹᱭ
ᱦᱮᱸ ᱦᱮᱸ ᱜᱚᱝᱠᱮ ᱚᱱᱟ ᱢᱟ ᱠᱟᱛᱷᱟ ᱠᱟᱱ ᱜᱮᱭᱟ ᱠᱟᱨᱚᱱ ᱥᱟᱢᱟᱝ ᱨᱮ ᱡᱟᱦᱟᱸᱟᱢ ᱧᱮᱞᱟ ᱚᱱᱟ ᱜᱮᱛᱚ ᱦᱟᱸᱜ ᱡᱚᱡᱚᱢ ᱥᱟᱱᱟ ᱥᱮ ᱠᱟᱨᱚᱱ ᱯᱟᱸᱡᱟ ᱠᱟᱛᱮ ᱢᱟ ᱱᱮᱛᱟᱨ ᱢᱟ ᱢᱟᱹᱱᱢᱤ ᱢᱟ ᱟᱹᱰᱤ ᱜᱟᱱ ᱵᱚᱱ ᱢᱟᱱᱮ ᱥᱩᱠᱷᱤ ᱨᱮ ᱥᱩᱠᱷᱤ ᱨᱮ ᱡᱤᱭᱚᱱ ᱠᱷᱟᱸᱰᱟᱣ ᱥᱟᱱᱟᱭᱮᱫ ᱵᱚᱱᱟ ᱠᱷᱟᱱ ᱢᱟᱱᱮ ᱡᱟᱦᱟᱱᱟᱜ ᱦᱳᱭᱛᱳ ᱡᱟᱦᱟᱱᱟᱜ ᱡᱟᱦᱟᱸ ᱵᱩᱨᱩ ᱵᱚᱱ ᱧᱟᱢᱚᱜᱼᱟ ᱜᱮᱵᱚᱱ ᱦᱟᱛᱟᱣᱮᱫᱟ ᱥᱮ ᱥᱟᱺᱜᱤᱧ ᱨᱮᱱᱢᱟ ᱡᱟᱦᱟᱸ ᱵᱟᱪᱩᱜ ᱚᱱᱟ ᱦᱚᱭᱛᱳ ᱛᱚᱞᱟᱥ ᱡᱟᱦᱟᱸ ᱵᱚᱱ ᱦᱟᱛᱟᱣᱟ ᱚᱱᱠᱟ ᱠᱚᱢᱟ ᱱᱮᱛᱟᱨ ᱢᱟ ᱟᱹᱰᱤ ᱜᱟᱱ ᱵᱚᱱ ᱯᱚᱨᱤᱵᱚᱨᱛᱚᱱ ᱟᱠᱟᱱᱟ
ᱦᱮᱸ